ᱦᱮᱸ ᱦᱟᱫᱳ
ᱦᱟᱞᱳ ᱦᱮᱸᱻ᱾ ᱦᱮᱸ ᱚᱱᱠᱟ ᱟᱸᱡᱚᱢᱚᱜ ᱠᱟᱱᱟ᱾
ᱦᱮᱸ ᱛᱟᱦᱚᱞᱮ ᱪᱮᱫ ᱞᱮᱠᱟ ᱢᱮᱱᱟ, ᱟᱪᱪᱷᱟ ᱟᱪᱪᱷᱟ ᱪᱮᱫᱞᱮᱠᱟ ᱢᱮᱱᱟᱢᱟ?
ᱮᱸ ᱜᱚᱝᱠᱮ ᱢᱚᱴᱟᱢᱩᱴᱤ ᱵᱮᱥ ᱜᱮ ᱱᱤᱭᱟᱹ ᱜᱷᱟᱹᱲᱤ ᱫᱚ᱾ ᱟᱫᱚ ᱟᱢ
ᱚ ᱦᱩᱸ ᱤᱧ ᱦᱚᱸ ᱱᱤᱭᱟᱹ ᱜᱷᱟᱹᱲᱤᱡ ᱫᱚ ᱵᱮᱥ ᱜᱮ᱾ ᱚᱲᱟᱜ ᱦᱚᱲ ᱠᱚᱦᱟᱸᱜ ᱵᱮᱥ ᱜᱮ ᱦᱮᱱᱟᱜ ᱟᱠᱟᱫ ᱠᱚᱣᱟ᱾
ᱦᱮᱸ᱾
ᱟᱪᱪᱷᱟ, ᱟᱨ ᱛᱟᱦᱚᱞᱮ ᱪᱮᱫ ᱠᱚᱵᱮᱱ ᱠᱟᱹᱢᱤ ᱵᱟᱲᱟᱭᱮᱫᱟ?
ᱠᱟᱹᱢᱤ ᱠᱚᱫᱚ ᱦᱚᱜ-ᱚᱭ ᱦᱳᱲᱳ ᱠᱚ ᱨᱚᱦᱚᱭ ᱦᱩᱭᱩᱜ ᱠᱟᱱᱟ ᱦᱮᱜ-ᱮ ᱮᱦᱚᱵ ᱦᱩᱭ ᱟᱠᱟᱱᱟ᱾ ᱵᱟᱨᱥᱤᱧ ᱜᱟᱱ ᱦᱩᱭᱩᱜ ᱠᱟᱱᱟ ᱤᱱᱟᱹᱜᱮ ᱟᱯᱮ ᱫᱚ?
ᱮᱸᱻ ᱟᱞᱮ ᱫᱚ ᱱᱟᱦᱟᱸᱜ ᱜᱚᱢᱠᱮ ᱦᱳᱲᱳ ᱠᱚᱫᱚ ᱮᱸ ᱨᱚᱦᱚᱭ ᱞᱮ ᱪᱟᱵᱟᱣ ᱠᱟᱫᱟ, ᱟᱨ ᱚᱱᱠᱟ ᱢᱤᱫ ᱵᱟᱨ ᱡᱟᱭᱜᱟ ᱚᱱᱠᱟ ᱜᱷᱩᱴᱩ ᱩᱸᱻ ᱢᱮᱱᱟᱜ ᱛᱟᱞᱮᱭᱟ ᱜᱷᱩᱴᱩ ᱵᱟᱛᱹ᱾ ᱟᱫᱚ ᱚᱱᱟ ᱠᱚᱨᱮ ᱫᱚ ᱱᱟᱦᱟᱸᱜ ᱟᱹᱣᱨᱤ ᱫᱟᱜ ᱫᱟᱜ ᱟᱹᱣᱨᱤ ᱦᱩᱭᱩᱜ-ᱟ᱾ ᱟᱫᱚ ᱟᱞᱮᱥᱮᱫ ᱫᱚ ᱫᱟᱜ ᱦᱚᱸ ᱚᱱᱠᱟ ᱵᱟᱭ ᱫᱟᱜ ᱠᱮᱭᱟ ᱛᱚ ᱦᱮᱸ᱾
ᱟᱞᱮᱥᱮᱜ ᱦᱚᱸ ᱱᱚᱛᱮ ᱚᱱᱠᱟ ᱞᱮᱠᱟᱜᱮ, ᱫᱟᱜ ᱫᱚ ᱵᱟᱭ ᱫᱟᱜ ᱮᱜ-ᱟ᱾ ᱟᱫᱚ ᱪᱮᱠᱟ ᱪᱮᱞᱠᱟ ᱟᱠᱟᱜ-ᱟᱭ ᱚᱱᱟ ᱦᱚᱛᱮᱡ ᱛᱮ ᱦᱚᱜ-ᱚᱭ ᱱᱤᱛ ᱫᱷᱟᱹᱵᱤᱡ ᱛᱮ ᱨᱚᱦᱚᱭ ᱦᱚᱜ-ᱚᱭ ᱦᱮᱸᱜ- ᱮ ᱞᱮ ᱮᱦᱚᱵᱮᱜ-ᱟ᱾ ᱵᱟᱝ ᱠᱷᱟᱱ ᱫᱚ ᱱᱤᱛ ᱛᱮᱫᱚ ᱟᱹᱰᱤ ᱴᱟᱜᱮ ᱨᱚᱦᱚᱭ ᱦᱩᱭ ᱠᱚᱜ-ᱟ, ᱪᱟᱵᱟ ᱞᱮᱠᱟᱜᱮ᱾
ᱦᱮᱸ
ᱚᱱᱟ ᱫᱟᱜ ᱦᱚᱛᱮᱡ ᱛᱮᱜᱮ ᱤᱛᱟᱹ ᱜᱤᱰᱤ ᱦᱚᱸ ᱵᱤᱞᱚᱢ ᱟᱠᱟᱱᱟ᱾ ᱟᱨ ᱱᱚᱜᱚᱭ ᱨᱚᱦᱚᱭ ᱦᱚᱸ ᱵᱤᱞᱚᱢ ᱜᱚᱫ ᱟᱠᱟᱱ ᱜᱮᱭᱟ᱾
ᱚ ᱦᱮᱸ ᱟᱞᱮ ᱱᱚᱛᱮ ᱦᱚᱸ ᱜᱚᱝᱠᱮ ᱫᱟᱜ ᱫᱚ ᱱᱟᱜ ᱚᱱᱠᱟ ᱴᱷᱤᱠ ᱥᱟᱺᱦᱤᱡ ᱫᱚ ᱵᱟᱭ ᱫᱟᱜ ᱠᱟᱫᱟ ᱟᱫᱚ ᱟ ᱵᱟᱹᱭᱦᱟᱹᱲ ᱠᱚᱨᱮ ᱫᱚ ᱱᱟᱜ ᱛᱟᱣ ᱚᱱᱟ ᱠᱚᱨᱮ ᱫᱚ ᱚᱱᱠᱟ ᱟᱫᱚ ᱥᱮᱞᱚ ᱠᱚ ᱢᱮᱱᱟᱜ ᱛᱟᱞᱮᱭᱟ ᱟᱫᱚ ᱚᱱᱟ ᱥᱮᱞᱚ ᱠᱚᱛᱮ ᱜᱮ ᱫᱟᱜ ᱠᱚ ᱤᱭᱟᱹ ᱠᱟᱛᱮ ᱨᱚᱦᱚᱭ ᱦᱳᱭᱱᱟ ᱟᱨ ᱜᱷᱩᱴᱩ ᱠᱚᱨᱮ ᱫᱚ ᱱᱟᱜ ᱦᱟᱯᱮ ᱛᱤᱥ ᱱᱟᱜ ᱫᱟᱜ ᱟᱞᱮ ᱟ ᱫᱚ ᱪᱟᱸᱫᱚ ᱵᱚᱸᱜᱟ ᱫᱟᱭᱟ ᱛᱮᱜᱮ ᱦᱚᱭᱳᱜ-ᱟ ᱱᱟᱜ ᱜᱷᱩᱴ
ᱦᱚᱭ ᱦᱚᱭ ᱦᱚᱭ ᱦᱚᱭ ᱦᱚᱭ
ᱟᱨ ᱛᱟᱦᱚᱞᱮ ᱥᱚᱵᱡᱤ ᱠᱚᱫᱚ ᱨᱚᱦᱚᱭ ᱜᱮᱭᱟ ᱯᱮᱥᱮ ᱵᱟᱝ?
ᱥᱚᱵᱡᱤ ᱠᱚᱫᱚ ᱜᱚᱝᱠᱮ ᱨᱚᱦᱚᱭ ᱵᱟᱲᱟ ᱦᱚᱭᱳᱜ ᱜᱮᱭᱟ᱾
ᱟᱪᱪᱷᱟ ᱟᱪᱪᱷᱟ ᱪᱮᱫ ᱱᱤᱝ ᱤᱭᱟ. ᱮ ᱡᱟᱦᱟᱸ ᱠᱚ ᱥᱚᱵᱡᱤ ᱛᱟᱦᱮᱱ ᱜᱮᱭᱟ ᱥᱮ ᱮ ᱱᱤᱝᱠᱟᱹ ᱡᱟᱦᱟᱸ ᱥᱤᱡᱤᱱ ᱨᱮ ᱦᱚᱭᱳᱜ-ᱟ ᱱᱚᱜᱚᱭ ᱱᱚᱝᱠᱟᱱᱟᱜ
ᱮ ᱜᱚᱝᱠᱮ ᱥᱤᱡᱤᱱ ᱨᱮ ᱦᱚᱭᱳᱜ-ᱟ ᱚᱱᱠᱟᱱᱟᱜ ᱦᱚᱸ ᱨᱚᱦᱚᱭ ᱢᱮᱱᱟᱜ-ᱟ ᱟᱨ ᱡᱟᱦᱟᱸ ᱠᱚ ᱛᱟᱦᱮᱱ ᱜᱮᱭᱟ ᱢᱤᱫ ᱫᱷᱟᱣ ᱨᱚᱦᱚᱭ ᱞᱮᱠᱷᱟᱱ ᱟ ᱚᱱᱠᱟᱱᱟᱜ ᱠᱚᱦᱚᱸ ᱢᱮᱱᱟᱜ-ᱟ ᱟᱫᱚ ᱢᱟᱱᱮ ᱟᱠ ᱠᱷᱨᱤᱧ ᱞᱟᱠ ᱟᱠᱷᱨᱤᱧ ᱞᱟᱹᱜᱤᱫ ᱫᱚ ᱵᱟᱝ ᱟᱨᱠᱤ ᱟ ᱚᱱᱮ ᱚᱲᱟᱜ ᱡᱚᱢ ᱠᱚᱨᱮ ᱜᱮᱞᱮ ᱨᱚᱦᱚᱭ ᱵᱟᱲᱟᱭᱟ ᱚᱲᱟᱜ ᱡᱚᱝ ᱞᱟᱹᱜᱤᱫ ᱜᱮ ᱟᱫᱚ ᱱᱮᱛᱟᱨ ᱢᱟ ᱚᱠᱟ ᱦᱟᱴ ᱠᱚᱨᱮ ᱥᱚᱵᱡᱤ ᱠᱚ ᱡᱮ ᱫᱟᱢ ᱟᱠᱟᱱᱟ ᱥᱚᱵᱡᱤ ᱠᱚ ᱡᱮ ᱫᱟᱢ ᱟᱠᱟᱱᱟ ᱟᱫᱚ ᱠᱤᱨᱤᱧ ᱢᱩᱥᱠᱤᱞ ᱜᱮᱭᱟ ᱟᱨ ᱟᱨ ᱚᱲᱟᱜ ᱨᱮᱱᱟᱜ ᱟᱨ ᱚᱲᱟᱜ ᱨᱮᱱᱟᱜ ᱠᱷᱟᱱ ᱫᱚ ᱚᱱᱟ ᱯᱚᱭᱥᱟ ᱦᱚᱸ ᱵᱟᱝ ᱞᱟᱜᱟᱜ ᱠᱟᱱᱟ ᱟᱨ ᱴᱟᱴᱠᱟ ᱚᱱᱟ ᱫᱚ ᱴᱟᱴᱠᱟ ᱡᱤᱱᱤᱥᱮᱢ ᱡᱚᱢᱟ ᱛᱮᱠᱱᱳ ᱤᱭᱟᱹ ᱠᱟᱛᱮ ᱦᱮᱸ
ᱦᱮᱸ ᱦᱮᱸ
ᱟ ᱟᱯᱮ ᱟᱯᱮ ᱥᱮᱫ ᱫᱚ ᱥᱚᱵᱽᱡᱤ ᱠᱚᱫᱚ ᱯᱮ ᱪᱟᱥᱟᱥᱮ ᱵᱟᱝ? ᱦᱮᱸ ᱦᱮᱸ
ᱦᱮᱸ ᱟᱞᱮ ᱥᱮᱫ ᱦᱚ ᱱᱚᱛᱮ ᱠᱚ ᱪᱟᱥ ᱦᱚᱭᱳᱜ ᱜᱮᱭᱟ ᱟᱫᱚ ᱛᱟᱦᱚᱞᱮ ᱱᱚᱣᱟ ᱠᱚᱫᱚ ᱪᱟᱥᱵᱟᱥ ᱦᱚᱭᱳᱜ ᱜᱮᱭᱟ ᱟᱨ ᱱᱤᱝᱠᱟᱹ ᱮᱴᱟᱜ ᱥᱚᱵᱡᱤ ᱦᱚᱸ ᱢᱮᱱᱟᱜ ᱜᱮᱭᱟ ᱩᱱᱠᱩ ᱦᱚᱸᱠᱚ ᱪᱟᱥ ᱵᱟᱭ ᱜᱮᱭᱟ ᱚᱲᱟᱜ ᱡᱚᱢ ᱞᱟᱹᱜᱤᱫ ᱦᱚ ᱦᱚᱭᱳᱜ ᱜᱮᱭᱟ ᱟᱨ ᱱᱤᱝᱠᱟᱹ ᱟᱠᱷᱨᱤᱧ ᱦᱚᱸ
ᱦᱮ
ᱟᱯ ᱦᱮᱸ ᱪᱮᱫ ᱵᱤᱱ ᱞᱟᱹᱭᱮᱜ-ᱟ ᱵᱟᱝ ᱟᱸᱡᱚᱢ ᱞᱮᱱᱟ ᱴᱷᱤᱠ ᱥᱟᱦᱤᱡ ᱱᱮᱴᱳᱣᱟᱨᱠ ᱥᱟᱨᱵᱷᱟᱨ ᱯᱨᱚᱵᱞᱮᱢᱚᱜ ᱠᱟᱱᱟ ᱡᱟᱹᱱᱤᱡ
ᱯᱮ ᱥᱮᱫ ᱦᱩᱭᱩᱜ ᱜᱮᱭᱟ
ᱪᱮᱫ ᱠᱚ?
ᱚᱞ ᱠᱩᱸᱫᱽᱨᱤ ᱱᱚᱜᱚ ᱱᱟ ᱠᱚ
ᱯᱚᱴᱚᱞ ᱠᱩᱸᱫᱽᱨᱤ ᱯᱚᱴᱚᱞ ᱫᱚ ᱱᱟᱜ ᱠᱩᱸᱫᱽᱨᱤ ᱦᱮᱸ ᱜᱚᱢᱠᱮ ᱠᱩᱫᱽᱨᱤ ᱫᱚ ᱦᱟᱜ ᱨᱚᱦᱚᱭ ᱫᱚᱞᱮ ᱨᱚᱦᱚᱭ ᱠᱟᱜ ᱦᱮᱸ ᱟᱫᱚ ᱜᱚᱢᱠᱮ ᱠᱩᱫᱽᱨᱤ ᱫᱚ ᱱᱟᱜ ᱨᱚᱦᱚᱭ ᱫᱚᱞᱮ ᱨᱚᱦᱚᱭ ᱟᱠᱟᱜ ᱜᱮᱭᱟ ᱟᱨ ᱢᱮᱫ ᱴᱟᱝ ᱜᱮ ᱨᱚᱦᱚᱭ ᱠᱟᱫᱟ ᱞᱮ᱾
ᱦᱮᱞᱳ ᱵᱟᱝ ᱟᱡᱚᱢᱚᱜ ᱠᱟᱱᱟ